ᱟᱸᱡᱚᱢᱚᱜ ᱠᱟᱱᱟ ᱱᱤᱛᱚᱜ ᱾
ᱦᱮᱸ ᱨᱚᱲ ᱵᱮᱱ ᱾ ᱵᱟᱝ ᱟᱸᱡᱚᱢᱚᱜ ᱠᱟᱱ ᱛᱟᱦᱮᱸ ᱱᱤᱛᱚᱜ ᱫᱚ, ᱵᱮᱥ ᱴᱷᱤᱠᱛᱮ ᱟᱸᱡᱚᱢᱚᱜ ᱠᱟᱱᱟ ᱟᱹᱞᱤᱧᱟᱜ?
ᱦᱮᱸ ᱟᱸᱡᱚᱢᱚᱜ ᱠᱟᱱᱟ ᱾ ᱛᱷᱟᱞᱮ ᱪᱮᱫᱞᱮᱠᱟ ᱪᱮᱜ?
ᱦᱳᱭ ᱱᱤᱛᱚᱜ ᱫᱚ ᱟᱹᱰᱤ ᱟᱸᱴ ᱥᱤᱛᱩᱝ ᱠᱟᱱᱟ ᱡᱟᱸᱦᱟᱱᱟᱜ ᱠᱟᱹᱢᱤ ᱫᱚ ᱵᱟᱭ ᱜᱟᱱᱚᱜ ᱠᱟᱱᱟ ᱾ ᱚ ᱱᱚᱭ ᱮᱯ ᱠᱚᱨᱮ ᱜᱮ ᱧᱮᱞ ᱵᱟᱲᱟᱭ ᱦᱩᱭᱩᱜ ᱠᱟᱱᱟ ᱾ ᱟᱨ ᱛᱚᱵᱮ ᱦᱩᱞ ᱢᱟᱦᱟ ᱞᱟᱹᱜᱤᱫ ᱫᱚᱯᱮ ᱥᱟᱵ ᱥᱟᱯᱲᱟᱣ ᱵᱟᱲᱟ ᱠᱮᱫᱟ ᱾
ᱟᱹᱨᱤ ᱟᱹᱨᱤ ᱟᱹᱨᱤ, ᱟᱹᱞᱤᱡ ᱢᱟᱨᱟᱝᱤᱡ ᱜᱮ ᱥᱮᱠᱨᱮᱴᱟᱨᱤ ᱛᱟᱞᱮ ᱫᱚ ᱟᱫᱚ ᱚᱭ ᱟᱯᱟᱞᱢᱟᱨᱟᱣ ᱫᱚ ᱦᱩᱭᱩᱜᱼᱟ ᱾ ᱟᱞᱮ ᱫᱚ ᱠᱞᱟᱵᱽ ᱯᱟᱦᱴᱟ ᱠᱷᱚᱱ ᱟᱛᱩ ᱯᱟᱦᱴᱟ ᱠᱷᱚᱱ ᱫᱚ ᱠᱞᱟᱵᱽ ᱵᱟᱨᱭᱟ ᱟᱛᱩ ᱛᱮ ᱢᱤᱫᱴᱟᱝ ᱠᱞᱟᱵᱽ ᱛᱟᱞᱮ ᱾ ᱤᱱᱠᱟᱹ ᱞᱮᱠᱟ ᱛᱮᱜᱮᱞᱮ ᱢᱟᱱᱟᱣ ᱵᱟᱛᱟᱣᱟ ᱟᱨᱠᱤ ᱾ ᱩᱸ ᱥᱤᱫᱩ ᱠᱟᱹᱱᱩ ᱣᱟᱜ ᱤᱭᱟᱹ ᱦᱚᱸ ᱦᱮᱱᱟᱜ ᱠᱟᱜ ᱛᱟᱞᱮᱭᱟ ᱾ ᱢᱩᱴᱷᱟᱹᱱ ᱦᱮᱱᱟᱜ ᱠᱟᱫᱟ ᱟᱫᱚ ᱚᱱᱟ ᱨᱮᱜᱮ ᱟᱞᱮ ᱫᱚᱞᱮ ᱵᱚᱸᱜᱟ ᱵᱩᱨᱩ ᱠᱤᱱ ᱾
ᱦᱳᱭ ᱟᱞᱮ ᱴᱷᱮᱡ ᱦᱚᱸ ᱚᱱᱠᱟ ᱜᱮ ᱢᱟᱱᱟᱣ ᱫᱚ ᱦᱩᱭᱩᱜᱼᱟ ᱱᱚᱜᱼᱚᱭ ᱥᱟ ᱥᱟᱯᱲᱟᱣ ᱫᱚ ᱡᱚᱛᱚ ᱦᱳᱭ ᱵᱟᱲᱟᱣ ᱠᱟᱱᱟ ᱾ ᱟᱨ ᱡᱷᱚᱛᱚ ᱱᱟᱦᱟᱸᱜ ᱨᱮᱰᱤ ᱜᱮ ᱢᱮᱱᱟᱜᱼᱟ, ᱠᱷᱟᱹᱞᱤ ᱱᱟᱜ ᱥᱟᱡᱟᱣ ᱥᱟᱯᱲᱟᱣ ᱜᱮ ᱚᱸᱰᱮ ᱱᱟᱦᱟᱜ ᱩᱝᱠᱤᱱᱟᱜ ᱢᱩᱴᱷᱟᱹᱱ ᱴᱷᱮᱱ ᱡᱟᱦᱟᱸ ᱢᱩᱨᱛᱤ ᱵᱚᱱ ᱫᱚᱦᱚ ᱠᱟᱜ ᱠᱤᱱ ᱟᱭᱢᱟ ᱥᱮᱫᱟᱭ ᱠᱷᱚᱡ ᱜᱮ ᱠᱚ ᱵᱮᱱᱟᱣ ᱠᱟᱜ ᱠᱤᱱᱟ ᱵᱚᱞᱮ
ᱟᱪᱪᱷᱟ
ᱱᱚᱸᱰᱮ ᱫᱚ ᱟᱹᱰᱤ ᱡᱚᱢᱠᱟᱣ ᱛᱮᱠᱚ ᱡᱟᱨᱣᱟᱜ ᱛᱮᱦᱮᱸᱱᱟ ᱟᱭᱢᱟ ᱥᱟᱺᱜᱤᱧ ᱥᱟᱺᱜᱤᱧ ᱠᱷᱚᱱ ᱠᱚ ᱦᱤᱡᱩᱜ ᱛᱮᱦᱮᱸᱱᱟ᱾ ᱥᱟᱱᱛᱟᱞ ᱯᱟᱨᱜᱟᱱᱟ ᱴᱚᱴᱷᱟ ᱫᱚᱵᱮᱱ ᱟᱸᱡᱚᱢ ᱠᱟᱜ ᱜᱮᱭᱟ ᱥᱮ
ᱦᱮᱸ ᱪᱟᱞᱟᱣ ᱦᱚᱸ ᱪᱟᱞᱟᱣ ᱦᱳᱭ ᱞᱮᱱ ᱜᱮᱭᱟ ᱱᱤᱡᱮ ᱦᱚᱸ ᱟᱪᱷᱟ ᱠᱚᱞ ᱞᱮᱫᱟ ᱧᱮᱞ ᱦᱚᱸ ᱧᱮᱞ ᱟᱹᱜᱩ ᱦᱩᱭᱮᱱ ᱜᱮᱭᱟ᱾
ᱟ ᱛᱟᱦᱚᱞᱮ ᱵᱮᱥ ᱜᱮ ᱵᱟᱸ ᱟᱭᱢᱟ ᱞᱮᱠᱟᱱ ᱦᱚᱲ ᱢᱮᱱᱟᱜ ᱠᱚᱣᱟ ᱟᱹᱣᱨᱤ ᱠᱚ ᱧᱮᱞᱟ᱾ ᱟᱸᱡᱚᱢ ᱥᱩᱢᱩᱝ ᱜᱮ ᱦᱟᱸᱜ ᱟᱫᱚ ᱟᱞᱮ ᱫᱚ ᱦᱟᱸᱜ ᱞᱮ ᱥᱳᱨᱳᱜ ᱜᱮᱭᱟ ᱾
ᱚ ᱟᱪᱷᱟ, ᱮᱸ ᱤᱭᱟᱹ ᱞᱮ ᱥᱮᱱᱞᱮᱱ ᱛᱟᱦᱮᱸ ᱜᱮᱭᱟ ᱪᱮᱫ ᱠᱚ ᱞᱟᱹᱭᱟ ᱯᱟᱰᱮᱨ ᱠᱚᱞᱟ ᱾
ᱚ ᱦᱚ ᱾
ᱛᱤᱱᱟᱹᱜ ᱥᱟᱺᱜᱤᱧ ᱜᱮᱭᱟ ᱚᱱᱟ ᱫᱚ?
ᱦᱮᱸ ᱚᱱᱟ ᱫᱚ ᱟᱞᱮ ᱠᱷᱚᱱ ᱫᱚ ᱛᱷᱚᱲᱟ ᱥᱟᱺᱜᱤᱧ ᱧᱚᱜ ᱜᱮᱭᱟ ᱾
ᱟᱪᱪᱷᱟ ᱚᱱᱟ ᱥᱮᱢ ᱯᱟᱨ ᱜᱟᱱᱟᱜ ᱡᱟᱦᱟᱸ ᱥᱮᱢ ᱴᱩᱰᱩ ᱾
ᱥᱟᱱᱛᱟᱞ ᱯᱚᱨᱜᱟᱱᱟ ᱡᱟᱦᱟᱸ ᱮᱨᱤᱭᱟ ᱛᱮᱵᱚᱱ ᱢᱮᱛᱟᱜ ᱠᱟᱱᱟ ᱾
ᱦᱚᱸ ᱦᱚᱸ ᱦᱚᱸ ᱾
ᱦᱳᱭ ᱥᱟᱱᱛᱟᱞ ᱯᱟᱨᱜᱟᱱᱟ ᱜᱮ ᱨᱮᱜᱮ ᱛᱚ ᱢᱮᱱᱟᱜ-ᱟ ᱥᱤᱫᱟᱹ ᱠᱟᱱᱚ ᱛᱟᱹᱠᱤᱱᱟᱜ ᱚᱲᱟᱜ ᱫᱚ ᱾
ᱦᱮᱸ ᱦᱮᱸ ᱚᱸᱰᱮ ᱦᱚᱞᱮ ᱥᱮᱱ ᱦᱮᱡ ᱟᱠᱟᱱ ᱜᱮᱭᱟ ᱾
ᱦᱳᱭ ᱵᱷᱚᱜᱽᱱᱟᱰᱤ ᱾
ᱵᱷᱚᱜᱽᱱᱟᱰᱤ ᱤᱱᱟᱹ ᱛᱟᱭᱚᱢ ᱯᱟᱸᱪ ᱠᱟᱹᱴᱭᱤᱭᱟᱹ ᱵᱟᱲᱮ ᱫᱟᱨᱮ ᱚᱱᱟ ᱦᱚᱸᱞᱮ ᱥᱮᱱ ᱠᱟᱱ ᱜᱮᱭᱟ ᱚᱸᱰᱮ ᱦᱚᱞᱮ ᱧᱮᱞ ᱟᱹᱜᱩ ᱟᱠᱟᱜ ᱜᱮᱭᱟ ᱾
ᱦᱳᱭ ᱱᱚᱣᱟ ᱱᱤᱛᱚᱜ ᱡᱩᱫᱤ ᱟᱵᱚ ᱥᱟᱱᱛᱟᱞ ᱦᱚᱲ ᱫᱟᱬᱟ ᱫᱟᱬᱟ ᱛᱮ ᱡᱟᱦᱟᱱᱟᱜ ᱡᱤᱱᱤᱥ ᱠᱚ ᱵᱟᱵᱚᱱ ᱧᱮᱞᱟ ᱛᱚ ᱮᱱᱠᱷᱟᱱ ᱪᱤᱠᱟ ᱠᱟᱛᱮᱫ ᱵᱚᱱ ᱵᱩᱡᱟ ᱛᱤᱱᱟᱹᱜ ᱚᱞᱚᱜ ᱯᱟᱲᱦᱟᱜ ᱨᱮ ᱛᱤᱱᱟᱹᱜ ᱟᱹᱠᱤᱞ ᱜᱮᱭᱟᱱ ᱵᱟᱝ ᱧᱟᱢᱚᱜ-ᱟ ᱩᱱᱟᱹᱜ ᱧᱮᱞ ᱵᱟᱲᱟ ᱫᱟᱬᱟ ᱛᱮᱦᱚᱸ ᱜᱟᱱᱚᱜ ᱜᱮᱭᱟ ᱾ ᱟᱨ ᱟᱭᱢᱟ ᱞᱮᱠᱟᱱ ᱡᱟᱭᱜᱟ ᱧᱮᱞ ᱟᱹᱜᱩ ᱞᱮᱠᱷᱟᱡ ᱟᱭᱢᱟ ᱞᱮᱠᱟᱱ ᱡᱤᱱᱤᱥ ᱦᱚᱸ ᱪᱮᱫᱚ ᱜᱚᱜ-ᱟ ᱦᱳᱭ ᱥᱮ ᱾
ᱴᱷᱤᱠ ᱠᱟᱛᱷᱟ ᱫᱚ ᱤᱱᱟᱹ ᱜᱮ ᱾
ᱦᱳᱭ ᱟᱨ ᱱᱚᱝᱠᱟᱱ ᱜᱷᱟᱹᱲᱤᱜ ᱡᱟᱦᱟᱸᱭ ᱮᱱᱛᱮᱫ ᱚᱝᱠᱟ ᱜᱤ ᱢᱮᱱᱟᱜ-ᱟ ᱪᱟᱞᱟᱜ ᱦᱤᱡᱩᱜ ᱨᱮᱱᱟᱜ ᱥᱩᱵᱤᱫᱟ ᱠᱚ ᱛᱚ ᱠᱷᱟᱡ ᱫᱚ ᱟᱹᱞᱤᱧ ᱫᱚᱞᱤᱧ ᱢᱮᱱᱟ ᱵᱚᱞᱮ ᱧᱮᱞ ᱟᱹᱜᱩ ᱡᱟᱹᱨᱩᱲ ᱠᱟᱱ ᱜᱮᱭᱟ ᱦᱳᱭ ᱥᱮ ᱾
ᱟᱹᱣᱲᱤ ᱫᱤᱱ ᱢᱟ ᱵᱟᱵᱚᱱ ᱪᱟᱞᱟᱣ ᱫᱟᱲᱮᱭᱟᱜ-ᱟ ᱾ ᱟᱨ ᱚᱝᱠᱟ ᱚᱯᱥᱚᱨ ᱦᱚᱸ ᱵᱟᱝ ᱦᱩᱭᱩᱜ ᱛᱟᱵᱚᱱ ᱛᱮᱦᱮᱱᱟ ᱟᱹᱣᱤᱲᱤ ᱥᱚᱢᱚᱭ ᱫᱚ ᱾
ᱴᱷᱤᱠ ᱴᱷᱤᱠ
ᱦᱩᱸ
ᱦᱩᱸ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱛᱚ ᱟᱞᱮ ᱦᱚᱸᱞᱮ ᱧᱮᱞ ᱟᱹᱜᱩ ᱠᱮᱜ ᱜᱮᱭᱟ ᱥᱩᱨ ᱥᱩᱯᱩᱨ ᱠᱷᱚᱱ, ᱥᱟᱹᱨᱤᱜᱮ ᱧᱮᱞ ᱫᱚᱞᱮ ᱧᱮᱞᱮᱜ ᱜᱮᱭᱟ ᱢᱤᱴᱟᱝ ᱟᱫᱚ ᱟᱞᱮ ᱫᱚ ᱪᱮ ᱤᱧ ᱞᱟᱹᱭᱟ᱾ ᱯᱷᱤᱞᱰᱚᱨ ᱞᱮᱠᱟ ᱛᱮᱞᱮ ᱥᱮᱱ ᱞᱮᱱ ᱛᱟᱦᱮᱸᱼᱟ
ᱚ ᱟᱪᱪᱷᱟ ᱟᱪᱪᱷᱟ
ᱤᱱᱠᱟᱹ ᱞᱮᱠᱮ ᱨᱮ ᱟᱞᱮ ᱚᱱᱟ ᱠᱚ ᱨᱮᱱᱟᱜ ᱜᱚᱴᱟ ᱱᱟᱠᱷᱟ ᱜᱮᱞᱮ ᱠᱚᱭᱚᱜ ᱵᱟᱲᱟ ᱟᱫᱟ ᱵᱟᱝ ᱫᱚ ᱵᱟᱝ ᱚᱸᱰᱮ ᱚᱱᱮ ᱡᱟᱦᱟᱸ ᱰᱩᱝᱨᱤ ᱞᱮᱠᱟᱧ ᱧᱮᱞ ᱠᱮᱫ ᱥᱮ ᱩᱥᱩᱞ ᱵᱩᱨᱩ ᱞᱮᱠᱟᱧ ᱠᱚᱭᱚ-ᱟ ᱚᱸᱰᱮ ᱫᱚᱧ ᱠᱚᱭᱚ ᱟᱜ ᱜᱮᱭᱟ ᱢᱳᱴᱟ ᱴᱤ ᱪᱮᱫᱟᱜ ᱵᱟᱠᱚ ᱫᱟᱲᱮ ᱭᱟᱜ-ᱟ ᱤᱝᱨᱮᱡᱽ ᱠᱚ ᱪᱮᱫᱟᱜ ᱠᱚ ᱫᱟ ᱲᱮᱜ-ᱟ ᱞᱟᱛᱟᱨ ᱥᱮᱜ ᱠᱷᱚᱱ ᱪᱮᱛᱟᱱ ᱨᱮ ᱪᱮᱛᱟᱱ ᱪᱚᱴ ᱨᱮ ᱡᱩᱫᱤ ᱠᱚ ᱛᱟᱦᱮᱸᱱᱟ ᱠᱚ ᱚᱸᱰᱮ ᱠᱷᱚᱱᱟᱜ ᱤᱧ ᱧᱮᱞ ᱠᱟᱫᱟ ᱡᱮ ᱟᱸᱜ ᱥᱟᱨ ᱛᱮᱢ ᱛᱩᱧ ᱞᱮᱠᱷᱟᱱ ᱫᱚ ᱟᱰᱤ ᱥᱟᱺᱜᱤᱧ ᱦᱤᱡᱩᱜᱟ ᱟᱨ ᱟᱢ ᱱᱚᱰᱮ ᱞᱟᱛ ᱛᱟᱨ ᱠᱷᱚᱱᱟᱜ ᱪᱮᱛᱟᱱ ᱵᱚᱱᱫᱩᱠ ᱜᱩᱞᱤ ᱫᱚ ᱛᱤᱱᱟᱹᱜ ᱥᱟᱺᱜᱤᱧ ᱪᱟᱞᱟᱣ ᱫᱟᱲᱮᱜ-ᱟ ᱚᱱᱟ ᱠᱷᱟᱹ ᱛᱤᱨ ᱛᱮ ᱚᱱᱟ ᱠᱚᱧ ᱩᱭᱦᱟᱹᱨ ᱵᱷᱟᱵᱽᱱᱟ ᱡᱚᱝ- ᱛᱮ ᱧᱮᱞᱚ ᱦᱩᱭᱮᱱ ᱜᱮᱭᱟ ᱡᱮ ᱵᱟᱝ ᱥᱟᱹᱨᱤ ᱜᱮᱭᱟ ᱞᱟᱹᱲᱦᱟᱹᱭ ᱨᱮᱱᱟᱝ ᱮᱸ ᱤᱭᱟᱹ ᱫᱚ ᱟᱹᱰᱤ ᱢᱚᱡᱽ ᱜᱮ ᱛᱟᱦᱮᱸ ᱠᱟᱱ ᱜᱮᱭᱟ ᱟᱨᱠᱤ
ᱦᱳᱭ ᱟᱭᱢᱟ ᱞᱤᱠ ᱦᱮᱸ ᱟᱭᱢᱟ ᱞᱮᱠᱟᱱ ᱦᱚᱲ ᱢᱮᱱᱟᱜ ᱵᱚᱱᱟ, ᱜᱮ ᱱᱚᱣᱟ ᱦᱩᱞ ᱢᱟᱦᱟ ᱵᱟᱠᱷᱨᱟ ᱛᱮ ᱱᱷᱟᱸᱜ ᱵᱟᱵᱚᱱ ᱵᱟᱲᱟᱭᱟ ᱚᱱᱟᱜ ᱱᱟᱦᱟᱜ ᱚᱞᱚᱜ ᱯᱟᱲᱦᱟᱜ ᱠᱟᱛᱮ ᱦᱚᱸ ᱢᱤᱫ ᱵᱟᱨ ᱜᱤᱫᱽᱨᱟᱹ ᱠᱚ ᱢᱮᱱᱟᱜ ᱠᱚᱣᱟ ᱱᱚᱣᱟ ᱠᱚᱨᱮᱱᱟᱜ ᱜᱮᱭᱟᱱ ᱫᱚ ᱦᱟᱸᱜ ᱵᱟᱝᱠᱚ ᱠᱩᱥᱤᱤᱭᱟᱜᱼᱟ ᱦᱳᱭᱥᱮ ᱚᱱᱮ ᱵᱚᱞ ᱮᱱᱮᱡ ᱛᱚ ᱦᱟᱸᱰᱮ ᱮᱱᱮᱡ ᱥᱮᱨᱮᱧ ᱥᱮ ᱪᱮᱫ ᱦᱩᱭᱩᱜ ᱠᱟᱱᱟ ᱚᱱᱟ ᱞᱟᱹᱜᱤᱫ ᱠᱷᱟᱡ ᱦᱚᱲ ᱵᱚᱱ ᱫᱟᱹᱲ ᱵᱟᱲᱟᱭ ᱜᱮᱭᱟ ᱢᱮᱱᱠᱷᱟᱱ ᱢᱟᱱᱮ ᱢᱟᱱᱮ ᱡᱤᱱᱤᱥ ᱪᱮᱫ ᱞᱟᱹᱜᱤᱫ ᱫᱚ ᱦᱚᱲ ᱥᱮᱞᱮᱫ ᱫᱚ ᱟᱹᱰᱤ ᱠᱚᱥᱴᱚ ᱵᱚᱱ ᱵᱩᱡᱷᱟᱹᱣᱟ ᱦᱳᱭ ᱥᱮ, ᱚᱱᱟ ᱡᱮᱢᱚᱱ ᱵᱮᱱ ᱞᱟᱹᱭᱟ ᱱᱤᱛᱚᱜ ᱦᱟᱸᱜ ᱱᱚᱣᱟ ᱵᱟᱵᱚᱫ ᱛᱮ ᱦᱟᱸᱜ ᱱᱤᱛᱚᱜ ᱱᱟᱭᱤᱴ ᱯᱨᱳᱜᱨᱟᱢ ᱫᱷᱟᱨᱟ ᱞᱮᱠᱟ ᱦᱚᱸ ᱦᱟᱸᱜ ᱠᱚ ᱦᱩᱭ ᱦᱚᱪᱚ ᱞᱮᱠᱷᱟᱱ ᱚᱸᱰᱮ ᱱᱟᱦᱟᱸᱜ ᱟᱭᱢᱟ ᱦᱚᱲ ᱠᱚ ᱥᱮᱞᱮᱫᱚᱜᱼᱟ ᱟᱭᱢᱟ ᱦᱚᱲ ᱠᱚ ᱡᱟᱣᱨᱟᱜᱼᱟ ᱢᱮᱱᱠᱷᱟᱱ ᱱᱚᱣᱟ ᱱᱤᱛᱚᱜ ᱦᱩᱞ ᱢᱟᱦᱟᱨᱮ ᱡᱟᱦᱟᱸ ᱞᱟᱭᱼᱞᱟᱠᱪᱟᱨ ᱦᱩᱭᱩᱜᱼᱟ ᱥᱮᱨᱮᱧ ᱫᱩᱨᱟᱹᱝ ᱠᱟᱛᱮᱜ ᱚᱱᱟ ᱠᱚᱫᱚ ᱱᱟᱦᱟᱜ ᱟᱸᱡᱚᱢ ᱛᱷᱚᱲᱟ ᱦᱟᱸᱜ ᱟᱹᱲᱤᱥ ᱧᱚᱜ ᱜᱮᱵᱚᱱ ᱵᱩᱡᱷᱟᱹᱣᱟ ᱦᱳᱭ ᱥᱮ
ᱦᱮᱸ ᱥᱟᱱᱟᱢ ᱦᱚᱲ ᱛᱚ ᱟᱨ ᱵᱟᱠᱚ ᱟᱹᱲᱤᱥᱟᱜᱟᱜ ᱜᱮᱭᱟ ᱢᱤᱫᱵᱟᱨ ᱦᱚᱲ ᱦᱚᱸ ᱟᱹᱲᱤᱥᱟᱱ ᱦᱚᱸ ᱢᱮᱱᱟᱜ ᱠᱟᱜ ᱠᱚᱣᱟ ᱟᱯᱱᱟᱨᱟᱱ ᱦᱚᱲ ᱦᱚᱸ ᱦᱮᱱᱟᱜ ᱠᱟᱜ ᱠᱚᱣᱟ ᱴᱷᱤᱠ
ᱟᱫᱚ ᱚᱱᱮ ᱚᱱᱠᱟ ᱞᱮᱠᱟ ᱵᱚᱞᱮ ᱢᱤᱫᱵᱟᱨ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱩᱱᱟᱹᱜ ᱵᱟᱠᱩ ᱠᱩᱥᱤᱭᱟᱜᱼᱟ ᱥᱮ ᱟᱭᱢᱟ ᱞᱮᱠᱟᱞᱤᱧ ᱧᱮᱞ ᱠᱮᱫ ᱠᱚᱣᱟ ᱡᱟᱦᱟᱸ ᱢᱚᱡᱽ ᱡᱤᱱᱤᱥ ᱪᱮᱛᱟᱱ ᱨᱮᱫᱚ ᱟᱵᱚ ᱦᱚᱲ ᱦᱚᱸ ᱩᱱᱟᱹᱜ ᱦᱟᱜ ᱜᱚᱨᱚᱡᱽ ᱵᱟᱝ ᱵᱚᱱ ᱫᱚᱦᱚᱭᱟ, ᱟᱨ ᱟᱹᱣᱲᱤ ᱡᱤᱱᱤᱥ ᱨᱮ ᱞᱟᱹᱜᱤᱫ ᱫᱚ ᱦᱟᱸᱜ ᱴᱷᱤᱠ ᱜᱮᱵᱚᱱ ᱥᱮᱞᱮᱫᱚᱜ ᱠᱟᱱᱟ ᱟᱨ ᱟᱫᱚ ᱚᱱᱠᱟ ᱡᱮᱢᱚᱱ ᱟᱞᱚ ᱦᱩᱭᱩᱜ ᱛᱟᱵᱚᱱ, ᱚᱱᱠᱟᱛᱮ ᱟᱵᱚᱣᱟᱜ ᱥᱟᱱᱛᱟᱞ ᱥᱚᱢᱟᱡᱽ ᱜᱮ ᱰᱩᱵᱟᱹᱜ ᱠᱟᱱ ᱛᱟᱵᱳᱱᱟ ᱦᱳᱭᱥᱮ
ᱴᱷᱤᱠ ᱠᱟᱛᱷᱟ ᱫᱚ ᱠᱟᱱ ᱜᱮᱭᱟ ᱟᱢ ᱞᱮᱠᱟᱱ ᱩᱭᱦᱟᱹᱨ ᱟᱱ ᱢᱟᱱᱢᱤ ᱜᱮ ᱠᱚ ᱫᱚᱨ ᱫᱚᱨᱠᱟᱨᱚᱜ ᱠᱟᱱᱟ ᱠᱷᱮᱨᱣᱟᱞ ᱦᱚᱯᱚᱱ ᱩᱱᱠᱩ ᱫᱚ ᱥᱟᱱᱟᱢ ᱞᱮᱠᱟᱱ ᱠᱚ ᱟᱨ ᱵᱟᱝᱠᱚ ᱩᱭᱦᱟᱹᱨ ᱵᱷᱟᱵᱽᱱᱟᱭ ᱫᱟᱲᱮᱭᱟᱜ ᱠᱟᱱᱟ, ᱤᱱᱟᱹᱜᱮ ᱦᱩᱭᱩᱜ ᱠᱟᱱᱟ ᱱᱚᱝᱠᱟᱱ,
ᱟᱪᱪᱷᱟ ᱟᱭᱢᱟ ᱞᱤᱧ ᱧᱮᱞ ᱠᱟᱜᱼᱟ ᱠᱩᱞᱤᱭᱮᱫ ᱵᱮᱱᱟᱞᱤᱧ ᱵᱚᱞᱮ ᱚᱱᱠᱟᱱ ᱯᱨᱳᱜᱨᱟᱢ ᱠᱚ ᱦᱩᱭᱩᱜ ᱛᱟᱠᱚ ᱛᱟᱦᱮᱸᱱᱟ ᱡᱟᱦᱟᱱᱟᱜ
ᱦᱩᱸ ᱦᱚᱭᱟ, ᱦᱮᱸ ᱦᱮᱸ ᱥᱟᱦᱟ ᱦᱩᱭᱱᱟ ᱮᱢᱚᱱ ᱥᱩᱨ ᱨᱮ ᱜᱩᱞ ᱠᱮᱫᱟᱭ ᱾